ᱦᱮᱞᱳ
ᱦᱮᱸ ᱦᱮᱞᱳ ᱡᱚᱦᱟᱨ ᱜᱮ
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱛᱚ?
ᱦᱚᱸ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ ᱛᱚ?
ᱦᱮᱸ ᱮᱠᱫᱚᱢ ᱠᱞᱤᱭᱟᱨ ᱜᱮ ᱟᱸᱡᱚᱢᱚᱜ ᱠᱟᱱᱟ
ᱦᱳᱭ ᱟᱫᱚ ᱪᱮᱫ ᱠᱚᱯᱮ ᱪᱤᱠᱟᱹ ᱵᱟᱲᱟᱭᱮᱫ ᱛᱮ?
ᱪᱮ ᱵᱟᱝ ᱚᱜ-ᱚᱭ ᱛᱮᱦᱮᱧ ᱜᱟᱯᱟ ᱫᱚ ᱦᱩᱲᱩ ᱠᱚᱞᱮ ᱨᱚᱦᱚᱭ ᱵᱟᱲᱟᱭᱮᱜ-ᱟ ᱛᱚ ᱠᱟᱹᱢᱤ ᱵᱟᱲᱟᱭ ᱦᱩᱭᱩᱜ ᱠᱟᱱᱟ ᱟᱪᱪᱷᱟ ᱟᱯᱮ ᱫᱚ ᱪᱮᱫ ᱯᱮ ᱪᱤᱠᱟᱹ ᱵᱟᱲᱟᱭ ᱮᱜ-ᱟ?
ᱟᱞᱮ ᱥᱮᱱ ᱫᱚ ᱦᱟᱯᱮ ᱵᱟᱭ ᱫᱟᱜ ᱮᱫᱟ ᱛᱚ ᱟᱫᱚ ᱦᱩᱲᱩ ᱠᱚᱫᱚ ᱵᱟᱞᱮ ᱨᱚᱦᱚᱭ ᱫᱟᱞᱮ ᱟᱹᱣᱨᱤ ᱫᱟᱜᱽ ᱠᱟ ᱟᱞᱮ ᱥᱮᱫ ᱫᱚ ᱫᱚᱢᱮ ᱥᱤᱛᱩᱝ ᱫᱟᱭ
ᱚ ᱟᱪᱪᱷᱟ ᱟᱪᱪᱷᱟ ᱟᱞᱮ ᱥᱮᱫ ᱢᱟ ᱫᱚᱢᱮ ᱫᱟᱜᱽ ᱮᱜᱟᱭ᱾
ᱦᱳᱭ ᱛᱟᱦᱚᱞᱮ ᱟᱞᱮᱥᱮᱫ ᱦᱚᱸ ᱵᱷᱮᱡᱟᱭᱮ ᱯᱮ ᱟᱞᱮ ᱥᱮᱫ ᱫᱚ ᱫᱟᱜᱽ ᱜᱮ ᱵᱟᱭ ᱫᱟᱜᱽ ᱮᱫᱟ ᱛᱟᱦᱚᱞᱮ ᱟᱞᱮ ᱥᱮᱱ ᱫᱚ ᱢᱚᱱᱮ ᱦᱩᱭᱩᱜ ᱠᱟᱱᱟ ᱟᱠᱟᱞ ᱟᱞᱮᱭᱟᱭ ᱱᱤᱭᱟᱹ ᱦᱮᱸᱛᱚ
ᱦᱩᱸ ᱪᱮᱜ ᱠᱚᱪᱚ ᱯᱮ ᱨᱟᱹᱜᱤ ᱦᱚᱪᱚ ᱠᱟᱫᱮᱭᱟ ᱵᱟᱭ ᱫᱟᱜᱽ ᱟᱯᱮ ᱠᱟᱱᱟ
ᱦᱳᱭ ᱟᱞᱮ ᱫᱚ ᱡᱟᱹᱱᱤᱡ ᱠᱷᱟᱱ ᱡᱟᱹᱥ ᱤᱭᱟᱹ ᱡᱟᱹᱥᱛᱤ ᱧᱚᱜ ᱜᱮᱞᱮ ᱯᱟᱯ ᱠᱟᱫᱟ ᱟᱫᱚ ᱛᱟᱦᱚᱞᱮ ᱫᱟᱜᱽ ᱞᱮᱠᱷᱟᱡ ᱛᱚ ᱯᱟᱯ ᱯᱩᱨᱱᱚᱜ ᱟ ᱛᱚ ᱟᱹᱨᱩ ᱛᱟᱞᱦᱮ ᱟᱫᱚ ᱢᱚᱱᱮᱫᱟ ᱡᱮ ᱟᱯᱮᱭᱟᱜ ᱯᱟᱯ ᱫᱚ ᱱᱤᱭᱟᱹ ᱵᱟᱨ ᱫᱚ ᱱᱚᱝᱠᱟ ᱜᱮ ᱛᱟᱦᱮᱸᱜ ᱪᱩᱱᱤᱜ ᱚᱱᱟ ᱠᱷᱟᱹᱛᱤᱨ ᱛᱮ ᱵᱟᱭ ᱫᱟᱜᱽ ᱟᱞᱮ ᱠᱟᱱᱟ ᱡᱟᱹᱱᱤᱡ ᱠᱷᱟᱱ
ᱦᱮᱸ ᱪᱮᱜ ᱠᱚᱪᱚᱝ ᱯᱮ ᱯᱟᱯ ᱵᱟᱹᱲᱛᱤ ᱠᱟᱫᱟ
ᱦᱳᱭ ᱱᱮ ᱟᱯᱮᱥᱮᱱ ᱫᱚ ᱦᱩᱲᱩ ᱯᱮ ᱨᱚᱦᱚᱭ ᱵᱟᱲᱟᱭᱮᱫᱟ ᱵᱟᱝ?
ᱦᱮᱸ ᱛᱮᱦᱮᱧ ᱜᱟᱯᱟ ᱯᱚᱨᱮ ᱨᱚᱦᱚᱭ ᱪᱟᱞᱟᱜ ᱠᱟᱱᱟ ᱟᱨ ᱚᱱᱠᱟ ᱡᱟᱹᱯᱩᱜ ᱦᱚᱭ ᱡᱟᱹᱯᱩᱜ ᱠᱟᱜ ᱜᱮᱭᱟ ᱟᱫᱚ ᱜᱩᱝᱜᱩ ᱠᱚ ᱟᱨ ᱯᱚᱴᱚᱢ ᱠᱟᱛᱮᱜ ᱞᱮ ᱨᱚᱦᱚᱭᱮᱫᱼᱟ ᱵᱟᱠᱷᱟᱱ ᱫᱚ ᱞᱚᱦᱚᱫ ᱟᱹᱱᱤᱡ ᱟ ᱥᱮ ᱠᱷᱩᱵ ᱢᱟᱸᱫᱟ ᱡᱚᱴᱟᱜᱼᱟ ᱾
ᱪᱮ ᱪᱮᱜ ᱮᱢ ᱞᱟᱹᱭ ᱠᱮᱫᱟ?
ᱞᱮᱫᱤᱧ ᱚᱱᱮ ᱡᱟᱹᱯᱩᱜ ᱵᱟᱲᱟᱭᱮᱜᱟᱭ ᱛᱚ ᱛᱟᱦᱚᱞᱮ ᱜᱷᱝᱜᱩ ᱠᱚᱛᱮ ᱯᱚᱴᱚᱢ ᱠᱟᱛᱮᱜ ᱞᱮ ᱨᱚᱦᱚᱭ ᱵᱟᱲᱟᱭᱮᱜᱼᱟ ᱾
ᱦᱳᱭ ᱦᱳᱭ ᱦᱳᱭ ᱾ ᱟᱫᱚ ᱟᱯᱮ ᱥᱮᱫ ᱛᱮᱫᱚ ᱚᱱᱠᱟ ᱱᱟᱦᱮᱞ ᱠᱚ ᱥᱤ ᱜᱮᱭᱟ ᱥᱮ ᱚᱱᱠᱟ ᱴᱟᱠᱴᱟᱨ? ᱛᱮᱠᱩ ᱥᱤ ᱜᱮᱭᱟᱠᱚ ᱪᱮᱫ ᱞᱮᱠᱟ?
ᱵᱟᱝ ᱢᱟ ᱱᱟᱦᱮᱞ ᱛᱮᱜᱮ ᱟᱨ ᱰᱟᱝᱨᱤ ᱱᱟᱦᱮᱞ, ᱠᱟᱰᱟ ᱱᱟᱦᱮᱞ ᱟᱨ ᱥᱟᱫᱚᱢ ᱠᱚ ᱦᱮᱱᱟᱜ ᱠᱚ ᱛᱟᱞᱮᱭᱟ ᱩᱱᱠᱩ ᱛᱮᱜᱮᱞᱮ ᱥᱤᱭᱟ‌᱾ ᱴᱟᱠᱴᱟᱨ ᱠᱚᱫᱚ ᱱᱚᱸᱰᱮ ᱫᱚ ᱟᱹᱰᱤ ᱠᱚᱢ ᱜᱮᱭᱟ ᱾
ᱚ ᱥᱟᱫᱚᱢ ᱛᱮᱦᱚᱸ ᱠᱩ ᱥᱤᱭᱟ ᱚᱱᱟ ᱦᱚᱸ ᱵᱟᱝᱞᱮ ᱟᱸᱡᱚᱢ ᱠᱟᱜᱼᱟ ᱮ ᱛᱮᱦᱮᱧ ᱜᱮ ᱯᱳᱭᱞᱳ ᱵᱟᱨ ᱞᱤᱧ ᱟᱸᱡᱚᱢ ᱫᱟ
ᱚ ᱟᱪᱪᱷᱟ ᱦᱮᱸ ᱟᱞᱮ ᱥᱮᱫ ᱫᱚᱠᱚ ᱥᱤ ᱜᱮᱭᱟ ᱟᱞᱮ ᱯᱩᱨᱟ ᱱᱚᱰᱮ ᱦᱮᱸ ᱢᱟᱱᱰᱤ ᱠᱤᱥᱟᱹᱲ ᱦᱚᱲ ᱦᱮᱱᱟᱜ ᱞᱮᱭᱟ ᱛᱚ ᱥᱟᱫᱚᱢ ᱠᱚ ᱦᱮᱱᱟᱜ ᱠᱚ ᱛᱟᱞᱮᱭᱟ ᱾ ᱦᱟᱱᱛᱮ ᱟᱯᱮ ᱥᱮᱫ ᱫᱚ ᱛᱟᱞᱦᱮ ᱪᱮᱫ ᱠᱚ ᱛᱮᱯᱮ ᱥᱤᱭᱟ?
ᱟᱞᱮᱥᱮᱱ ᱫᱚ ᱟᱹᱰᱤ ᱢᱟᱨᱟᱝ ᱢᱟᱴᱷ ᱛᱚ ᱟᱫᱚ ᱩᱱᱟᱹ ᱱᱟᱦᱮᱞ ᱫᱚ ᱟᱹᱰᱤ ᱠᱚᱢ ᱜᱮᱭᱟ ᱟᱫᱚ ᱠᱷᱟᱱ ᱫᱚ ᱡᱟᱹᱥᱛᱤ ᱫᱚ ᱴᱨᱟᱠᱴᱟᱨ ᱛᱮᱜᱮ ᱫᱚᱢᱮ ᱜᱟᱱ ᱴᱨᱟᱠᱴᱟᱨ ᱚᱸᱰᱮ ᱫᱚ ᱯᱮᱭᱟ ᱯᱚᱱᱭᱟ ᱜᱟᱱ ᱦᱤᱡᱩᱜᱼᱟ ᱟᱫᱚ ᱚᱱᱟ ᱴᱟᱠᱴᱟᱨ ᱠᱚᱛᱮ ᱠᱚ ᱥᱤᱭᱟ ᱠᱚ ᱱᱟᱦᱮᱞ ᱛᱮᱫᱚ ᱱᱚᱛᱮ ᱫᱚ ᱵᱟᱠᱚ ᱥᱤᱭᱟ ᱾ ᱟᱹᱰᱤ ᱠᱷᱩᱵ ᱠᱚᱢ ᱜᱮᱠᱚ ᱥᱤ ᱜᱮᱭᱟ ᱠᱚ ᱢᱤᱫ ᱵᱟᱨ᱾
ᱚ ᱟᱪᱪᱷᱟ ᱟᱪᱪᱷᱟ, ᱛᱟᱦᱞᱮ ᱨᱚᱦᱚᱭ ᱦᱚᱸ ᱚᱝᱠᱟ ᱢᱮᱥᱤᱱ ᱠᱚᱛᱮ ᱠᱚ ᱨᱚᱦᱚᱭᱟ ᱥᱮ ᱟᱯᱮ ᱦᱚᱲ ᱛᱮᱜᱮ?
ᱢᱟᱱᱮ ᱦᱚᱲ ᱫᱚ ᱦᱚᱲ ᱛᱮᱜᱮ ᱟᱫᱚ ᱥᱤ ᱫᱚ ᱤᱭᱟᱹ ᱛᱮᱜᱮ ᱦᱳᱭᱳᱜ-ᱟ ᱢᱟᱱᱮ ᱴᱟᱠᱴᱟᱨ ᱛᱮᱜᱮ ᱦᱳᱭᱳᱜ-ᱟ ᱱᱟᱦᱮᱞ ᱛᱮᱫᱚ ᱵᱟᱝ᱾
ᱚ ᱟᱪᱪᱷᱟ ᱚᱱᱟ ᱱᱟᱯᱟᱭ ᱜᱮ ᱟᱯᱮᱭᱟᱜ ᱫᱚ ᱠᱚᱢ ᱥᱩᱢᱟᱹᱭ ᱛᱮ ᱦᱳᱭᱳᱜ‌ ᱛᱟᱯᱮᱭᱟ᱾
ᱦᱳᱭ ᱟ ᱦᱳᱲᱳ ᱤᱨ ᱠᱷᱚᱡ ᱦᱚᱜᱚᱝᱠᱟ ᱤᱭᱟᱹ ᱦᱩᱲᱩ ᱤᱨ ᱡᱚᱠᱷᱚᱱ ᱫᱚ ᱦᱚᱲ ᱫᱚ ᱡᱟᱹᱥᱛᱤ ᱵᱟᱠ ᱠᱚ ᱞᱟᱜᱟᱣ ᱠᱚᱣᱟ ᱚᱱᱟ ᱤᱭᱟᱹ ᱢᱤᱥᱤᱱ ᱛᱮᱠᱚ ᱤᱨ ᱜᱮᱭᱟ ᱠᱚ᱾
ᱚ ᱟᱪᱪᱷᱟ ᱟᱪᱪᱷᱟ ᱦᱮᱸ ᱚᱱᱠᱟᱱᱟᱜ ᱵᱟᱨ ᱯᱮ ᱨᱚ ᱠᱚᱢ ᱤᱨ ᱢᱮᱥᱤᱱ ᱦᱮᱱᱟᱜ-ᱟ, ᱡᱮᱢᱚᱱ ᱢᱮᱜ ᱴᱮᱱ ᱫᱚ ᱚᱱᱮ ᱠᱷᱮᱛ ᱨᱮᱜᱮ ᱯᱩᱨᱟᱹ ᱤᱨ ᱛᱤ ᱛᱮ ᱩᱣᱟᱹ ᱦᱩᱲᱩ ᱜᱮ ᱩᱰᱩᱠᱚᱜ-ᱟ, ᱟᱨ ᱢᱤᱜᱴᱮᱱ ᱫᱚ ᱚᱱᱮ ᱥᱟᱢᱟᱣ ᱦᱩᱭᱩᱜ-ᱟ, ᱚᱧᱟ ᱱᱤᱡᱮᱛᱮ ᱤᱨ ᱠᱟᱛᱜ᱾ ᱪᱮᱜ ᱦᱚᱸᱯᱟᱨ ᱥᱮ ᱪᱮᱜ ᱠᱚ ᱞᱟᱹᱭᱟ᱾
ᱦᱳᱭ ᱦᱳᱭ ᱦᱚᱯᱟᱨ ᱜᱮ᱾ ᱟᱫᱚ ᱜᱟᱱ ᱫᱚ ᱟᱫᱚ ᱟᱵᱚ ᱦᱚᱲ ᱫᱚ ᱡᱟᱹᱥᱛᱤ ᱫᱚ ᱛᱤ ᱛᱮᱜᱮ ᱤᱨ ᱠᱟᱛᱮᱜ ᱠᱚ ᱫᱟᱞᱟ ᱪᱮᱫᱟᱜ ᱥᱮ ᱰᱟᱝᱨᱤ ᱠᱚ ᱠᱟᱰᱟ ᱠᱚ ᱢᱮᱱᱟᱜ ᱠᱚᱛᱟ ᱠᱚᱣᱟ ᱛᱚ᱾
ᱟᱫᱚ ᱡᱟᱦᱟᱸᱭ ᱩᱱᱠᱩ ᱮᱴᱟᱜ ᱠᱚ ᱢᱮᱱᱟᱜ ᱦᱚ ᱮᱴᱟᱜ ᱪᱟᱹᱥᱤ ᱠᱚ ᱩᱱᱠᱩ ᱫᱚ ᱵᱚᱪᱚᱱ ᱩᱱᱠᱩ ᱫᱚ ᱟᱹᱰᱤ ᱢᱟᱨᱟᱝ ᱢᱟᱱᱮ ᱟᱹᱰᱤ ᱜᱟᱱ ᱩᱱᱠᱩᱣᱟᱜ ᱠᱷᱮᱛ ᱠᱚ ᱢᱮᱱᱟᱜ ᱛᱟᱠᱚᱣᱟ ᱛᱚ ᱟᱫᱚ ᱩᱱᱠᱩ ᱫᱚ ᱰᱟᱝᱨᱤ ᱜᱟᱰᱟ ᱠᱚᱫᱚ ᱵᱟᱹᱱᱩᱜ ᱠᱚᱛᱟ ᱠᱚᱣᱟ ᱠᱷᱟᱱ ᱫᱚ ᱩᱱᱠᱩ ᱫᱚ ᱜᱟᱹᱰᱤ ᱛᱮᱜᱮ ᱠᱚ ᱤᱨ ᱜᱮᱭᱟ ᱠᱚ᱾
ᱦᱮᱸ ᱦᱮᱸ ᱟᱫᱚ ᱩᱱᱟᱹᱜ ᱜᱟᱱ ᱡᱩᱫᱤ ᱠᱷᱮᱛ ᱛᱟᱦᱮᱱᱟ ᱛᱟᱦᱞᱮ ᱛᱚ ᱫᱚ ᱟᱹᱰᱤ ᱥᱚᱢᱚᱭ ᱞᱟᱜᱟᱜ-ᱟ ᱥᱮ ᱜᱤᱫᱟᱹ ᱦᱚᱲ ᱠᱚᱛᱮᱢ ᱤᱨ ᱦᱚᱪᱚᱭᱟ ᱟᱨ ᱚᱱᱠᱟ ᱠᱷᱚᱨᱪᱟ ᱦᱚᱸ ᱠᱷᱚᱨᱪᱟᱜ-ᱟ ᱫᱤᱱ ᱦᱤᱞᱳᱜ ᱮᱢ ᱯᱚᱭᱥᱟᱢ ᱮᱢᱟ ᱠᱚᱣᱟ ᱡᱚᱢ ᱧᱩᱢ ᱮᱢᱟ ᱠᱚᱣᱟ ᱟᱨ ᱥᱩᱢᱚᱭ ᱦᱚᱸ ᱞᱟᱜᱟᱜ-ᱟ ᱟᱨ ᱫᱤᱱ ᱦᱚᱸ ᱞᱟᱜᱟᱜ-ᱟ᱾
ᱦᱳᱭ ᱮᱠᱟᱞ ᱜᱮᱭᱟᱢ᱾ ᱟᱫᱚ ᱱᱚᱛᱮ ᱫᱚ ᱪᱮᱜ ᱞᱮᱠᱟ ᱟᱹᱱᱟᱠ ᱱᱟᱦᱮᱞ ᱛᱮᱫᱚ ᱵᱟᱝ ᱦᱚᱭᱚᱜ-ᱟ᱾ ᱮ ᱛᱟᱞᱟ ᱢᱟᱞᱟ ᱠᱚᱨᱮ ᱠᱷᱮᱛ ᱢᱮᱱᱟᱜ-ᱟ ᱛᱚ ᱟᱫᱚ ᱡᱷᱚᱛᱚ ᱡᱩᱫᱤ ᱠᱚ ᱥᱤᱭᱟᱠᱚ ᱛᱟᱦᱚᱞᱮ ᱟᱫᱚ ᱱᱟᱦᱮᱞ ᱛ ᱫᱚ ᱟᱫᱚ ᱫᱮᱨᱤᱜ-ᱟ ᱥᱮ, ᱟᱫᱚ ᱠᱷᱟᱱ ᱫᱚ ᱟᱫᱚ ᱚᱸᱰᱮ ᱫᱚ ᱮᱡᱩᱫᱤ ᱟᱫᱚ ᱰᱟᱝᱨᱤ ᱠᱚ ᱠᱩᱣᱟ ᱟᱫᱚ ᱨᱚᱦᱚᱭᱟᱠᱚ ᱡᱩᱫᱤ ᱟᱫᱚ ᱞᱮᱵᱮᱫ ᱛᱟᱠᱚ ᱣᱟᱠᱚ ᱛᱚ ᱟᱫᱚ ᱚᱱᱟ ᱠᱷᱟᱹᱛᱤᱨ ᱜᱮ ᱮᱜᱮᱨ ᱜᱮᱭᱟ ᱠᱚ᱾ ᱟᱫᱚ ᱚᱱᱟ ᱠᱷᱟᱹᱛᱤᱨ ᱛᱮ ᱩᱱᱠᱩ ᱥᱟᱶᱛᱮᱜᱮ ᱡᱷᱚᱛᱚ ᱠᱚ ᱥᱤᱭᱟᱠᱚ ᱟᱫᱚ ᱡᱟᱦᱟ ᱛᱤᱥ ᱜᱮ ᱟᱫᱚᱢ ᱨᱚᱦᱚᱭ ᱠᱮᱜ᱾
ᱚ ᱟᱪᱪᱷᱟ ᱟᱪᱪᱷᱟ ᱢᱟᱱᱮ ᱡᱟᱦᱟᱸ ᱛᱤᱱᱟᱹᱜ ᱠᱷᱮᱛ ᱦᱮᱱᱟᱜ-ᱟ ᱡᱷᱚᱛᱚ ᱢᱤᱜ ᱥᱟᱱᱛᱮ᱾
ᱦᱳᱸᱭ ᱢᱟᱱᱮ ᱡᱟᱦᱟᱸ ᱫᱷᱟᱨᱮ ᱜᱟᱹᱰᱤ ᱵᱚᱞᱚ ᱭᱮᱱᱟ ᱟᱫᱚ ᱚᱱᱟ ᱫᱷᱟᱨᱮ ᱫᱚ ᱦᱚᱲᱮ ᱛᱮᱦᱮᱱ ᱵᱟᱭ ᱛᱮᱦᱮᱱ ᱚᱱᱟ ᱫᱷᱟᱨᱮ ᱫᱚ ᱯᱩᱨᱟᱹᱣ ᱠᱚ ᱥᱤ ᱩᱰᱩᱜ ᱠᱮᱫᱟ᱾ ᱟᱫᱚ ᱚᱱᱟ ᱫᱷᱟᱨᱮ ᱫᱚ ᱯᱚᱨᱮ ᱛᱮ ᱫᱚ ᱨᱚᱦᱚᱭ ᱞᱟᱜᱟᱜ ᱯᱷᱳᱱ ᱛᱮᱫᱚ ᱵᱟᱠᱚ ᱵᱚᱞᱚ ᱦᱚᱪᱚᱣᱟᱜᱟ ᱠᱚ᱾ ᱟᱫᱚ ᱡᱟᱦᱟᱸ ᱛᱤᱥ ᱜᱮᱢ ᱨᱚᱦᱚᱭ ᱟᱫᱚ ᱟᱢ ᱫᱚ ᱥᱤ ᱠᱟᱛᱟᱢᱟᱭ ᱟᱫᱚ ᱡᱟᱦᱟᱸ ᱛᱤᱥ ᱜᱮᱢ ᱨᱚᱦᱚᱭ ᱠᱮᱜ᱾ ᱟᱫᱚ ᱡᱟᱦᱟ ᱴᱟᱜ ᱜᱟᱹᱰᱤ ᱜᱮ ᱵᱚᱞᱚᱭᱮᱱ
ᱟᱪᱪᱷᱟ ᱢᱟᱱᱮ ᱡᱟᱦᱟᱸᱭᱟᱜ ᱴᱠᱴᱟᱜ ᱦᱮᱸ᱾ ᱡᱟᱦᱟᱸᱭᱟᱜ ᱴᱟᱠᱴᱟᱨ ᱠᱟᱱᱟ ᱩᱱᱤ ᱡᱩᱫᱤ ᱵᱟᱢ ᱢᱮᱛᱟᱭᱟ ᱡᱮ ᱱᱚᱣᱟ ᱥᱤ ᱠᱟᱛᱤᱧ ᱢᱮ ᱛᱟᱹᱣ ᱨᱮᱦᱚᱸᱭ ᱥᱤ ᱠᱟᱛᱟᱢᱟ?
ᱦᱮᱸ ᱮᱱᱛᱮ ᱨᱮᱦᱚ ᱥᱤ, ᱟᱫᱚ ᱱᱚᱛᱮ ᱫᱚ ᱩᱯᱨᱩᱢ ᱪᱟᱵᱟ ᱠᱟᱱᱟ ᱠᱚᱫᱚ ᱡᱮ ᱟᱞᱮ ᱱᱚᱣᱟ ᱠᱚᱨᱮᱱ ᱰᱟᱠᱛᱟᱨ ᱠᱟᱱ ᱜᱮᱭᱟ ᱟᱫᱚ ᱵᱟᱲᱟᱭᱟᱠᱚ᱾ ᱱᱚᱣᱟ ᱫᱚ ᱱᱩᱭᱟᱜ ᱠᱷᱮᱛ ᱠᱟᱱᱟ, ᱟᱫᱚ ᱵᱟᱲᱟᱭᱟᱠᱚ ᱡᱷᱚᱛᱚ ᱱᱟᱜ ᱜᱮ, ᱟᱫᱚ ᱠᱚ ᱥᱤ ᱠᱟᱜᱟ ᱠᱚ᱾
ᱚ ᱟᱪᱪᱷᱟ ᱟᱪᱪᱷᱟ ᱦᱮᱸ ᱚᱱᱟ ᱦᱚᱸ ᱢᱚᱜ ᱱᱟᱯᱟᱭ ᱠᱟᱛᱷᱟ ᱠᱟᱱᱟ ᱢᱮᱱᱠᱷᱟᱱ ᱟᱞᱮᱥᱮᱜ ᱫᱚ ᱚᱱᱠᱟ ᱴᱮᱠᱴᱟᱨ ᱠᱚᱫᱚ ᱵᱟᱹᱱᱩᱜ-ᱟ ᱛᱚ᱾ ᱚᱱᱟ ᱦᱚᱛᱮᱡ ᱛᱮ ᱱᱚᱢᱚ ᱱᱚᱣᱟ ᱠᱚᱛᱮ ᱜᱮᱞᱮ ᱥᱤ ᱜᱮᱭᱟ ᱟᱞᱮ ᱫᱚ᱾
ᱦᱳᱭ ᱟᱫᱚ ᱢᱟᱱᱮ ᱱᱟᱦᱮᱞ ᱠᱚ ᱛᱮᱜᱮ ᱢᱚᱸᱡᱽ ᱜᱮ ᱵᱷᱟᱜᱤ ᱞᱚᱥᱚᱫᱚᱜ-ᱟ ᱢᱮᱱ ᱠᱷᱟᱱ ᱟᱫᱚ ᱪᱤ ᱠᱮᱭᱟᱢ ᱱᱚᱛᱮ ᱫᱚ ᱚᱝᱠᱟ ᱵᱟᱹᱱᱩᱜ ᱟᱠᱟᱫᱟ ᱥᱮ ᱚᱝᱠᱟ ᱞᱮᱠᱟ ᱫᱚ ᱢᱮᱱ ᱛᱟᱦᱮᱸ ᱫᱚ ᱞᱟᱦᱟ ᱛᱮᱫᱚ ᱴᱷᱤᱠ ᱜᱮ ᱛᱮᱦᱮᱜ ᱠᱟᱱᱟ ᱟᱫᱚ ᱱᱮᱛ ᱱᱮᱛᱟᱨ ᱫᱚ ᱫᱤᱱ ᱫᱤᱱ ᱛᱮ ᱴᱟᱠᱴᱟᱨ ᱦᱮᱡ ᱮᱱᱟ ᱛᱚ ᱟᱫᱚ ᱠᱷᱟᱱᱡ ᱫᱚ ᱡᱟᱹᱥᱛᱤ ᱜᱮ ᱱᱚᱣᱟᱛᱮ ᱠᱩᱥᱜᱼᱟ ᱟᱫᱚ ᱵᱟᱠᱚ ᱵᱚᱞ ᱪᱚᱜᱼᱟ ᱟᱫᱚ ᱮᱜᱮᱨ ᱜᱮᱭᱟ ᱠᱚ ᱮᱜᱮᱨ ᱟᱠᱚ ᱟᱞᱮ ᱦᱚᱸ ᱟᱫᱚ ᱱᱟᱦᱮᱞ ᱠᱚᱛᱮ ᱫᱚ ᱵᱟᱝᱞᱮ ᱥᱤ ᱜᱮᱭᱟᱞᱮ᱾
ᱚ ᱟᱪᱪᱷᱟ ᱟᱪᱪᱷᱟ ᱛᱟᱦᱚᱞᱮ ᱚᱱᱠᱟ ᱢᱟᱱᱮ ᱟᱹᱰᱤ ᱢᱟᱨᱟᱝ ᱵᱟᱹᱭᱦᱟᱹᱲ ᱛᱟᱯᱮ᱾ ᱥᱮ ᱵᱟᱹᱭᱦᱟᱹᱲ ᱥᱮ ᱪᱮᱫ ᱵᱟᱹᱫᱽ ᱥᱮ ᱪᱮᱫ ᱯᱮ ᱞᱟᱹᱭᱟ?
ᱵᱟᱹᱫᱽ ᱵᱟᱹᱭᱦᱟᱹᱲ ᱚᱱᱟ ᱜᱮ ᱢᱟᱱᱮ ᱵᱟᱹᱭᱦᱟᱹᱲ ᱫᱚ ᱡᱟᱦᱟᱸ ᱢᱟᱱᱮ ᱡᱟᱹᱥᱛᱤ ᱫᱟᱜ ᱛᱟᱦᱮᱱ ᱜᱮᱭᱟ᱾ ᱟᱨ ᱚᱱᱠᱟ ᱞᱮᱠᱟᱱᱟᱜ ᱟᱨᱼᱼ ᱢᱟᱱᱮ ᱵᱟᱹᱫᱽ ᱵᱹᱭᱦᱮᱹᱲ ᱚᱱᱟ ᱜᱮᱠᱚ ᱞᱟᱹᱭᱟ ᱟᱨ ᱡᱟᱦᱟᱸ ᱜᱷᱩᱴᱩ ᱫᱚ ᱚᱱᱟ ᱫᱚᱼᱼ ᱚᱱᱟ ᱫᱚ ᱚᱱᱟ ᱫᱚ ᱜᱷᱩᱴᱩ ᱪᱮᱫᱠᱟ ᱠᱚ ᱞᱟᱹᱭᱟ ᱵᱟᱹᱧ ᱵᱟᱲᱟᱭᱟ ᱚᱱᱟ ᱫᱚ᱾
ᱳᱭ ᱴᱚᱸᱰᱟᱝ ᱧᱚᱜ ᱡᱟᱭᱜᱟ ᱠᱟᱱᱟ ᱪᱮᱛᱟᱱ ᱥᱮᱫ ᱟᱨᱠᱤ ᱫᱟᱜ ᱠᱚ ᱵᱟᱝ ᱛᱚᱸᱵᱟᱜᱼᱟ ᱚᱱᱟ ᱠᱚᱨᱮ ᱫᱚ᱾
ᱦᱳᱭ᱾
ᱟᱨ ᱛᱟᱦᱚᱞᱮ ᱚᱱᱠᱟ ᱥᱮᱞᱚ ᱨᱮᱱᱟᱜ ᱵᱮᱵᱚᱥᱛᱷᱟ ᱠᱚᱫᱚ ᱵᱟᱹᱱᱩᱜ ᱛᱟᱯᱮᱭᱟ?
ᱵᱟᱝ ᱩᱱᱟᱹᱜ ᱢᱟᱨᱟᱝ ᱢᱟᱴᱷ ᱨᱮᱦᱚᱸ ᱵᱟᱹᱱᱩᱜ ᱛᱟᱞᱮᱭᱟ ᱥᱮᱞᱚ ᱨᱮᱱᱟᱜ ᱵᱮᱵᱚᱥᱛᱷᱟ ᱫᱚ ᱟᱫᱚ ᱟᱞᱮᱚ ᱫᱟᱜ ᱡᱟᱹᱲᱤᱼᱼ ᱛᱮᱜᱮ ᱞᱮ ᱨᱚᱦᱚᱣ ᱜᱮᱭᱟ ᱞᱮ ᱡᱟᱥᱛᱤ ᱫᱚ᱾
ᱚ ᱟᱪᱪᱷᱟ ᱟᱪᱪᱷᱟ ᱟᱞᱮᱥᱮᱫ ᱦᱚᱸ ᱚᱱᱠᱟ ᱥᱮᱞᱳ ᱠᱚᱫᱚ ᱵᱟᱹᱱᱩᱜᱼᱟ ᱢᱮᱱᱠᱷᱟᱱᱼᱼ ᱦᱮᱸ ᱛᱟᱞᱟ ᱵᱟᱭᱦᱟᱹᱲ ᱨᱮ ᱚᱱᱠᱟ ᱠᱩᱧ ᱠᱚ ᱦᱮᱱᱟᱜᱼᱟ ᱠᱩᱧ ᱠᱚ ᱠᱷᱚᱱᱟᱜ ᱼᱼ ᱜᱮ ᱫᱟᱜ ᱞᱮ ᱨᱟᱠᱟᱵ ᱫᱚ ᱟᱫᱚ ᱦᱩᱲᱩ ᱨᱚᱦᱚᱭ ᱞᱟᱹᱜᱤᱫ ᱫᱚ ᱩᱱᱟᱹᱜᱼᱼ ᱫᱟᱜ ᱫᱚ ᱚᱱᱟ ᱠᱩᱧ ᱛᱮ ᱫᱚ ᱵᱟᱝ ᱠᱩᱲᱟᱹᱜᱼᱟ ᱛᱚ ᱥᱚᱵᱽᱡᱤ ᱠᱚ ᱚᱱᱟ ᱠᱩᱧ ᱠᱷᱚᱱᱟᱜ ᱫᱚ ᱨᱟᱠᱟᱵᱼᱼ ᱠᱟᱛᱮᱞ ᱞᱮ ᱨᱚᱦᱚᱭᱹᱟ ᱚᱱᱟ ᱫᱟᱜ ᱛᱮ᱾
ᱚ ᱪᱮᱫ ᱥᱚᱵᱽᱡᱤ ᱠᱚᱯᱮ ᱨᱚᱦᱚᱭ ᱜᱮ ᱯᱮ?
ᱥᱚᱵᱽᱡᱤ ᱠᱚᱫᱚ ᱚᱱᱠᱟ ᱮᱢᱟᱱ ᱛᱮᱢᱟᱱ ᱢᱟᱱᱮ ᱡᱚᱛᱚ ᱞᱮᱠᱟᱱᱟᱜ ᱜᱮ᱾ ᱦᱮᱸ ᱟᱞᱩ ᱠᱷᱚᱱᱟᱜ ᱟᱨᱟᱢᱵᱷᱚ ᱠᱟᱛᱮᱫᱼᱼ ᱡᱚᱛᱚ ᱞᱮᱠᱟᱱᱟᱸᱜ ᱜᱮ᱾ ᱠᱟᱨᱞᱟ ᱠᱚ ᱡᱷᱤᱸᱜᱟ ᱠᱚ ᱯᱚᱴᱚᱞ ᱠᱚ ᱥᱟᱶᱛᱮ ᱵᱚᱨᱵᱷᱴᱤ᱾ ᱟᱨᱚ ᱮᱢᱟᱱ ᱮᱢᱟᱱ ᱚᱱᱠᱟᱱᱟᱜ᱾
ᱚ ᱛᱟᱦᱚᱞᱮ ᱟᱯᱮ ᱫᱚ ᱚᱱᱟ ᱛᱩᱲᱤ ᱠᱷᱚᱥᱞᱟ ᱠᱚ ᱜᱩᱦᱩᱢ ᱠᱚ ᱚᱱᱟ ᱠᱚᱫᱚ ᱵᱟᱯᱮ ᱵᱟᱯᱮ ᱮᱨ ᱜᱮᱭᱟ?
ᱦᱮᱸ ᱛᱩᱲᱤ ᱠᱷᱚᱥᱞᱟ ᱫᱚ ᱱᱮᱛᱟᱨ ᱫᱚ ᱵᱟᱝ ᱛᱚ ᱚᱱᱟ ᱫᱚᱼᱼ ᱦᱚ ᱨᱮᱭᱟᱲ ᱫᱤᱱ ᱥᱚᱢᱚᱭ᱾
ᱦᱳᱸᱭ ᱢᱟᱱᱮ ᱟᱫᱚ ᱦᱩᱲᱩ ᱠᱚ ᱨᱟᱠᱟᱵ ᱠᱟᱛᱮᱜ ᱚᱱᱠᱟ ᱞᱮᱠᱟᱱᱟᱜ ᱟᱹᱰᱤ ᱜᱟᱱ ᱜᱮᱠᱚ ᱨᱚᱦᱚᱭ ᱵᱟᱲᱟᱭ ᱜᱮᱭᱟ ᱛᱚᱼᱼ ᱚᱱᱟ ᱡᱟᱫᱤᱱ ᱢᱟ ᱦᱩᱲᱩ ᱜᱮᱠᱚ ᱨᱚᱦᱚᱭᱼᱟᱫᱚ᱾ ᱥᱚᱵᱽᱡᱤ ᱠᱚ ᱨᱚᱦᱚᱭ ᱜᱮᱭᱟ ᱟᱞᱮᱥᱮᱫ ᱫᱚ ᱢᱟᱱᱮ ᱚᱱᱠᱟ ᱞᱮᱠᱟ ᱫᱚ ᱵᱟᱝᱞᱮ ᱨᱚᱦᱚᱭ ᱜᱮᱭᱟ᱾ ᱡᱟᱦᱟᱸ ᱠᱚᱢ ᱫᱟᱜ ᱛᱮ ᱦᱩᱭᱩᱜ ᱜᱮᱭᱟ ᱚᱱᱠᱟᱱᱟᱜ ᱞᱮ ᱨᱚᱦᱚᱭ ᱜᱮᱭᱟ ᱱᱤᱛᱚᱼᱼ ᱡᱮᱢᱚᱱ ᱦᱩᱲᱩ ᱫᱚ ᱟᱫᱚ ᱫᱟᱜ ᱜᱮᱭᱟ ᱟᱫᱚ ᱦᱩᱭᱩᱜ ᱜᱮᱭᱟ᱾ ᱟᱫᱚ ᱯᱚᱨᱮ ᱛᱮᱫᱚ ᱡᱟᱦᱟᱸ ᱛᱩᱲᱤ ᱠᱚ ᱠᱷᱚᱥᱞᱟ ᱠᱚ ᱛᱟᱯᱚᱨᱮᱼᱼ ᱛᱟᱯᱚᱨᱮ ᱜᱩᱦᱩᱢ ᱠᱚ ᱛᱟᱯᱚᱨᱮ ᱟᱞᱮᱥᱮᱫ ᱫᱚ ᱚᱱᱮᱠᱼᱼ ᱪᱷᱚᱞᱟ ᱠᱚᱠᱚ ᱨᱚᱦᱚᱭ ᱜᱮᱭᱟ ᱢᱚᱴᱚᱨ ᱠᱚ ᱢᱟᱥᱨᱤ ᱫᱟ. ᱞ ᱠᱚ ᱦᱚᱨᱮᱫ ᱠᱚᱼᱼ
ᱢᱟᱱᱮ ᱦᱩᱲᱩ ᱫᱚ ᱵᱚᱪᱷᱚᱨ ᱨᱮ ᱢᱤᱫ ᱫᱷᱟᱣ ᱥᱮ ᱵᱟᱨ ᱫᱷᱟᱣ ᱯᱮ ᱨᱚᱦᱚᱭ ᱜᱮᱭᱟ?
ᱢᱤᱫ ᱫᱷᱟᱣ ᱜᱮ᱾
ᱚ ᱟᱪᱪᱷᱟ ᱟᱪᱪᱷᱟ ᱵᱚᱪᱷᱚᱨ ᱨᱮ ᱢᱤᱫ ᱫᱷᱟᱣ ᱦᱮᱸ ᱟᱞᱮᱥᱮᱫ ᱢᱟ ᱚᱱᱠᱟ ᱵᱟᱨ ᱫᱷᱟᱼᱼ ᱵᱟᱞᱮ ᱨᱚᱦᱭᱟ ᱵᱚᱪᱷᱚᱨ ᱨᱮᱫᱚ ᱟᱞᱮ ᱥᱮᱫ ᱫᱚᱼᱼ
ᱵᱟᱨ ᱫᱷᱟᱳ ᱯᱮ ᱨᱚᱦᱚᱭᱟ᱾
ᱦᱮᱸ ᱢᱟᱱᱮ ᱵᱟᱹᱭᱦᱟᱹᱲ ᱧᱚᱜ ᱡᱟᱭᱜᱟ ᱠᱚᱨᱮ ᱫᱚ ᱵᱟᱨ ᱫᱷᱟᱣ᱾ ᱟᱨ ᱜᱷᱩᱴᱩ ᱥᱮᱫ ᱫᱚ ᱚᱱᱠᱟ ᱫᱟᱜ ᱵᱟᱝ ᱛᱟᱦᱮᱱ ᱜᱮᱭᱟ ᱛᱚ ᱚᱱᱛᱮ ᱫᱚ ᱢᱤᱫ ᱫᱷᱟᱣ ᱜᱮ᱾
ᱦᱳᱭ ᱟᱫᱚᱼᱼ ᱟᱯᱮ ᱥᱮᱱ ᱫᱚ ᱚᱱᱟ ᱠᱩᱧ ᱠᱚ ᱞᱟ. ᱭ ᱫᱟ ᱢᱮᱱᱟᱜᱼᱟ ᱟᱞᱮᱥᱮᱫ ᱫᱚ ᱚᱱᱟ ᱠᱚᱦᱚᱸ ᱵᱟᱹᱱᱩᱜ ᱟᱠᱟᱫᱟ ᱥᱮ ᱚᱱᱟ ᱠᱷᱟᱹᱛᱤᱨ ᱛᱮᱼᱼ
ᱚ ᱟᱪᱪᱷᱟ ᱟᱪᱪᱷᱟ ᱟᱞᱮᱥᱮᱫ ᱫᱚ ᱚᱱᱠᱟ ᱫᱟᱜ ᱨᱮᱱᱟᱜ ᱫᱚ ᱛᱮᱢᱚᱱ ᱮᱠᱴᱟ ᱫᱚ ᱚᱵᱷᱟᱵ ᱫᱚ ᱵᱟᱹᱱᱩᱜᱼᱟ,
ᱦᱳᱭ᱾
ᱟ ᱛᱟᱦᱚᱞᱮ ᱪᱮᱫ ᱦᱩᱲᱩ ᱠᱚᱯᱮ ᱨᱚᱦᱚᱭ ᱵᱟᱲᱟᱭ ᱜᱮᱭᱟ ᱟᱯᱮ ᱫᱚ?
ᱟᱞᱮ ᱫᱚ ᱟᱞᱮ ᱫᱚ ᱟᱞᱮ ᱥᱮᱫ ᱫᱚᱞᱮ ᱨᱚᱦᱚᱭᱟ ᱞᱚᱞᱟᱴ ᱠᱚ ᱵᱤᱱᱥᱤ ᱠᱚ ᱛᱟᱨᱯᱚᱨᱮ ᱥᱩᱯᱟᱨ ᱥᱟᱢᱚᱞᱤ ᱛᱟᱯᱚᱨᱮ ᱨᱟᱡᱮᱱᱫᱨᱚ ᱢᱚᱥᱩᱨᱤ ᱛᱟ ᱯᱚᱨᱮ ᱟᱨᱚ ᱚᱱᱠᱟ ᱢᱮᱱᱟᱜᱼᱟ ᱟᱭᱢᱟ ᱞᱮᱠᱟᱱᱟᱜ᱾ ᱟᱨ ᱚᱱᱟ ᱢᱩᱸᱡ ᱦᱩᱲᱩᱢ ᱟᱸᱡᱚᱢ ᱵᱟᱲᱟ ᱠᱟᱜ ᱜᱮᱭᱟ ᱟᱞᱮᱥᱮᱫ ᱫᱚ ᱢᱩᱸᱡ ᱦᱩᱲᱩ ᱠᱚ ᱨᱚᱦᱚᱭ ᱜᱮᱭᱟ ᱠᱚ᱾
ᱚ ᱟᱪᱪᱷᱟ ᱢᱩᱡ ᱦᱩᱲᱩ ᱛᱚ ᱵᱟᱝ ᱟᱸᱡᱚᱢ ᱵᱟᱲᱟ ᱦᱩᱭ ᱟᱠᱟᱱᱟ ᱚᱱᱟ ᱪᱮᱫ ᱞᱮᱠᱟᱱᱟ ᱚᱱᱟ ᱫᱚ?
ᱢᱩᱡ ᱦᱩᱲᱩ ᱢᱮᱱᱫᱚ ᱡᱟᱦᱟᱸ ᱚᱱᱮ ᱤᱭᱟᱹ ᱪᱮᱫ ᱠᱚ ᱞᱟᱹᱭᱟᱠᱚ ᱡᱟᱦᱟᱸ ᱠᱚ ᱯᱟᱭᱮᱥ ᱜᱮᱫᱚ ᱚᱱᱟ ᱪᱮᱫ ᱠᱚ ᱞᱟᱹᱭᱮᱫ ᱪᱮᱫ ᱪᱟᱣᱞᱮ ᱠᱚ ᱞᱟᱹᱭ ᱫᱚ ᱦ ᱚᱱᱟ ᱴᱟᱝ ᱜᱮᱠᱚ ᱨᱚᱦᱚᱭᱟ, ᱟᱫᱚ ᱚᱱᱟᱜᱮ ᱟᱞᱮ ᱥᱮᱫ ᱫᱚᱫᱚ ᱠᱟᱹᱴᱤᱡ ᱠᱟᱹᱴᱤᱡ ᱜᱮᱭᱟ ᱛᱚ ᱟᱫᱚ ᱚᱱᱟ ᱠᱷᱟᱹᱛᱤᱨ ᱛᱮ ᱢᱩᱡ ᱦᱩᱲᱩ ᱜᱮᱠᱚ ᱢᱮᱛᱟᱜᱼᱟ᱾
ᱚ ᱟᱪᱪᱷᱟ ᱟᱪᱪᱷᱟ ᱢᱟᱱᱮ ᱚᱱᱟ ᱯᱟᱭᱮᱥ ᱪᱟᱣᱞᱮ ᱨᱮᱱᱟᱜ ᱦᱩᱲᱩ ᱜᱮ ᱢᱩᱡ ᱦᱚᱲᱩ ᱯᱮ ᱢᱮᱛᱟᱜ ᱠᱟᱱᱟ᱾
ᱦᱮᱸ ᱦᱮᱸ ᱦᱮᱸ᱾
ᱚ ᱟᱪᱪᱷᱟ ᱦᱮᱸ ᱟᱹᱰᱤ ᱴᱚᱴᱷᱟᱠᱤᱭᱟᱹ ᱞᱮᱠᱟᱛᱮ ᱟᱞᱟᱫᱟ ᱟᱞᱟᱫᱟ ᱠᱚ ᱞᱟᱹᱭ ᱜᱮᱭᱟ ᱛᱚ,
ᱦᱳᱭ᱾ ᱠᱷᱟᱱ ᱟᱫᱚ ᱟᱹᱰᱤ ᱚᱱᱮ ᱦᱚᱯᱚᱱ ᱦᱚᱯᱚᱱ ᱧᱚᱜ ᱜᱮᱭᱟ ᱛᱚ ᱟᱫᱚ ᱚᱱᱟ ᱠᱷᱟᱹᱛᱤᱨ ᱛᱮ ᱟᱞᱮ ᱥᱮᱱ ᱫᱚ ᱢᱩᱡ ᱦᱩᱲᱩ ᱜᱮᱠᱚ ᱢᱮᱛᱟᱜᱼᱟ᱾
ᱚ ᱟᱪᱪᱷᱟ ᱟᱪᱪᱷᱟ ᱛᱟᱦᱚᱞᱮ ᱱᱤᱭᱟᱹ ᱵᱟᱨ ᱛᱚ ᱚᱱᱠᱟ ᱫᱟᱜ ᱡᱟᱹᱲᱤ ᱠᱚ ᱟᱹᱣᱨᱤ ᱦᱩᱭᱩᱜᱼᱟ ᱛᱟᱦᱚᱞᱮ ᱛᱚᱞᱟ ᱠᱚᱫᱚ ᱯᱮ ᱜᱤᱰᱤ ᱠᱟᱜᱼᱟ ᱥᱮ ᱵᱟᱝ?
ᱦᱚ ᱛᱚᱞᱟ ᱠᱚᱫᱚ ᱞᱮ ᱜᱤᱰᱤ ᱠᱮᱫᱟ ᱢᱮᱱᱠᱷᱟᱱ ᱛᱚᱞᱟ ᱠᱚᱜᱮ ᱵᱟᱝ ᱦᱩᱭᱩᱜ ᱠᱟᱱ ᱛᱟᱞᱮᱭᱟ ᱦᱟᱯᱮ ᱱᱤᱭᱟᱹ ᱵᱟᱨ ᱫᱚ ᱨᱚᱦᱚᱭ ᱦᱩᱭᱩᱜ ᱟᱥᱮ ᱵᱟᱝ ᱟᱫᱚ ᱠᱟᱹᱴᱤᱡ ᱠᱟᱹᱴᱤᱡ ᱜᱮ ᱮᱠᱷᱚᱱᱳ ᱢᱟᱱᱮ ᱡᱟᱦᱟᱸ ᱵᱚᱛᱚᱨ ᱨᱮᱞᱮ ᱤᱭᱟᱹ ᱞᱮᱫᱟ ᱚᱱᱟ ᱠᱚᱦᱚᱸ ᱩᱱᱠᱩ ᱛᱤᱡᱩ ᱠᱚᱠᱚ ᱡᱚᱢ ᱫᱟ, ᱟᱨ ᱡᱟᱦᱟᱸ ᱚᱱᱮ ᱟᱪᱷᱲᱟ ᱠᱟᱫᱟᱞᱮ ᱚᱱᱟ ᱠᱚᱦᱚᱸ ᱠᱟᱹᱴᱤᱡ ᱠᱟᱴᱤᱡ ᱜᱮ ᱟᱹᱣᱨᱤ ᱦᱩᱭᱩᱜᱜᱼᱟ ᱵᱷᱟ ᱜᱤᱴᱤᱡ ᱫᱚ ᱟᱫᱚ ᱚᱱᱟ ᱜᱮ ᱦᱟᱸᱜ ᱦᱩᱭᱩᱜ ᱟᱥᱮ ᱵᱟᱝ ᱦᱩᱭᱩᱜᱼᱟ ᱟᱣᱨᱤ᱾
ᱟᱪᱪᱷᱟ ᱦᱮᱸ ᱫᱟᱜ ᱡᱟᱹᱲᱤ ᱛᱚ ᱵᱟᱭ ᱫᱟᱜ ᱡᱟᱹᱲᱤᱭᱟ ᱟᱯᱮ ᱠᱟᱱᱟ ᱟᱫᱚ ᱪᱮᱫ ᱮᱢ ᱪᱤᱠᱟᱹ ᱫᱟᱲᱮᱭᱟᱜᱼᱟ?
ᱦᱳᱭ᱾ ᱫᱚᱢᱮ ᱥᱤᱛᱩᱝ ᱫᱟᱭ ᱢᱟᱱᱮ ᱡᱟᱦᱟᱸ ᱠᱚ ᱫᱟᱜ ᱞᱮᱱᱟ ᱟᱫᱚ ᱚᱱᱟ ᱠᱚᱦᱚᱸ ᱟᱸᱡᱮᱫᱚᱜ ᱠᱟᱱᱟ ᱛᱚᱞᱟ ᱠᱚᱨᱮ ᱡᱟᱦᱟᱸ ᱠᱚᱢ ᱠᱚᱢ ᱫᱟᱜ ᱞᱮᱱᱟ ᱚᱱᱟ ᱠᱚᱦᱚᱸ ᱟᱡᱮᱫᱚᱜ ᱠᱟᱱᱟ ᱡᱷᱚᱛᱚ ᱜᱮ᱾
ᱟᱪᱪᱷᱟ ᱛᱟᱦᱚᱞᱮ ᱚᱱᱠᱟ ᱟᱯᱮᱥᱮᱫ ᱟᱨ ᱟᱞᱮ ᱥᱮᱫ ᱫᱚ ᱯᱩᱨᱟᱹ ᱥᱚᱢᱯᱩᱨᱱᱚ ᱩᱞᱴᱟᱹ ᱦᱩᱭᱩᱜ ᱠᱟᱱᱟ ᱾
ᱦᱳᱭ᱾
ᱟᱞᱮᱥᱮᱫ ᱢᱟ ᱯᱩᱨᱟᱹ ᱵᱟᱹᱫ ᱵᱟᱹᱭᱦᱟᱹᱲ ᱠᱚ ᱰᱩᱵᱩᱡ ᱪᱟᱵᱟᱜ ᱠᱟᱱᱟ ᱟᱨ ᱱᱚᱛᱮ ᱟᱯᱮ ᱥᱮᱫ ᱫᱚ ᱯᱩᱨᱟᱹ ᱥᱤᱛᱩᱝ ᱠᱟᱜ ᱟᱭ ᱾
ᱚ ᱟᱞᱮ ᱥᱮᱫ ᱫᱚ ᱥᱤᱛᱩᱝ ᱫᱟᱭ, ᱟᱨ ᱴᱟ ᱫᱤᱱ ᱞᱟᱦᱟ ᱫᱚ ᱫᱟᱜ ᱮᱫ ᱛᱟᱦᱮᱸᱱᱟᱭ ᱟᱫᱚ ᱛᱟᱨᱯᱚᱨᱮ ᱠᱷᱚᱱ ᱟᱫᱚ ᱫᱚ ᱚᱝᱠᱟ ᱥᱤᱛᱩᱝ ᱫᱟᱭ ᱟᱫᱚ ᱵᱟᱭ ᱫᱟᱜ ᱟᱫᱚ ᱚᱱᱮ ᱨᱤᱢᱤᱞ ᱨᱤᱢᱤᱞ ᱠᱟᱜ ᱠᱟᱱᱟᱭ ᱛᱟᱯᱚᱨᱮ ᱚᱱᱠᱟ ᱠᱚᱢ ᱠᱚᱢ ᱫᱟᱜ ᱧᱩᱨᱩᱜ ᱠᱟᱱᱟ ᱟᱫᱚ ᱛᱟᱨᱯᱚᱨᱮ ᱟᱨᱚᱭ ᱥᱤᱛᱩᱝ ᱫᱟ ᱚᱱᱠᱟ ᱦᱩᱭᱩᱜ ᱠᱟᱱᱟ ᱟᱫᱚ ᱛᱮᱦᱮᱧ ᱦᱚᱞᱟ ᱛᱤᱦᱤᱧ ᱚᱱᱟ ᱫᱚ ᱯᱩᱨᱟᱹᱭ ᱥᱤᱛᱩᱝ ᱫᱟᱭ ᱟᱫᱚ ᱫᱚᱢᱮ ᱜᱮ ᱟᱸᱡᱮᱫᱚᱜ ᱠᱟᱱᱟ ᱫᱟᱜ ᱠᱚᱦᱚᱸ ᱾
ᱚ ᱟᱪᱪᱷᱟ ᱟᱪᱪᱷᱟ ᱟᱪᱪᱷᱟ ᱱᱟᱯᱟᱭ ᱜᱮ ᱚᱱᱟ ᱦᱚᱸ᱾ ᱛᱟᱦᱚᱞᱮ ᱮᱸ ᱚᱲᱟᱜ ᱠᱚᱨᱮ ᱫᱚ ᱱᱤᱛᱚᱜ ᱫᱚ ᱪᱮᱫ ᱚᱱᱠᱟ ᱪᱮᱫ ᱯᱮ ᱠᱟᱹᱢᱤ ᱵᱟᱲᱟᱭᱮᱫᱼᱟ ᱚᱱᱟᱛᱮ ᱦᱩᱲᱩ ᱨᱚᱦᱚᱭ ᱠᱚᱫᱚ ᱟᱹᱣᱨᱤᱭᱟᱜᱼᱟ ᱾
ᱟᱫᱚ ᱪᱮᱫ ᱦᱚᱸ ᱵᱟᱞᱮ ᱠᱟᱹᱢᱤᱭᱫᱟ ᱟᱫᱚ ᱚᱱᱟ ᱟᱲᱮ ᱠᱚ ᱢᱟᱱᱮ ᱫᱟᱫᱟ ᱛᱟᱠᱚ ᱠᱚ ᱞᱟᱜ ᱠᱟᱜ ᱠᱟᱱᱟ ᱠᱚ, ᱟᱲᱮ ᱠᱚᱠᱚ ᱡᱷᱩᱨᱟᱹᱣ ᱠᱟᱜ ᱠᱟᱱᱟ, ᱟᱫᱚ ᱡᱩᱫᱤ ᱫᱟᱜ ᱞᱟᱜᱟᱜ-ᱟ, ᱟᱫᱚ ᱥᱤᱭᱟ ᱠᱚᱛᱚ ᱟᱫᱚ ᱤᱱᱟᱹ ᱫᱚ ᱟᱫᱚ ᱨᱚᱦᱚᱭ ᱦᱩᱭᱩᱜᱼᱟ ᱞᱚᱜᱚᱱ ᱞᱚᱜᱚᱱ ᱾ ᱚᱱᱟ ᱠᱷᱟᱹᱛᱤᱨ ᱛᱮ ᱚᱱᱟ ᱠᱚ ᱠᱚ ᱨᱮᱰᱤ ᱵᱟᱲᱟ ᱠᱟᱜ ᱠᱟᱱᱟ ᱾
ᱟᱪᱪᱷᱟ ᱟᱪᱪᱷᱟ, ᱦᱮᱸ ᱚᱱᱟ ᱦᱚᱸ ᱞᱟᱦᱟ ᱨᱮᱜᱮ ᱥᱟᱯᱷᱟ ᱫᱚᱨᱠᱟᱨ, ᱵᱟᱠᱷᱟᱱ ᱡᱚᱠᱷᱚᱱ ᱚᱻ ᱥᱚᱢᱚᱭ ᱦᱩᱭ ᱠᱟᱛᱮᱜ ᱡᱚᱠᱷᱚᱱ ᱢᱟᱱᱮ ᱥᱤᱭᱟᱢ ᱛᱚᱠᱷᱚᱱ ᱡᱩᱫᱤᱢ ᱥᱟᱯᱷᱟᱭᱟ ᱛᱚ ᱟᱫᱚ ᱾ ᱢᱟᱱᱮ ᱵᱟᱹᱲᱛᱤ ᱥᱚᱢᱚᱭ ᱞᱟᱜᱟᱜᱼᱟ ᱥᱮ ᱾
ᱦᱩᱸ ᱟᱞᱮ ᱥᱮᱫ ᱫᱚ ᱢᱟᱱᱮ, ᱩᱱᱠᱩ ᱫᱚᱢᱮ ᱜᱩᱰᱩ ᱢᱮᱱᱟᱜ ᱠᱚᱣᱟ ᱚᱛ ᱜᱩᱰᱩ᱾ ᱠᱷᱟᱱ ᱫᱚᱢᱮ ᱠᱚ ᱵᱷᱩᱞᱩᱠ ᱠᱟᱜᱼᱟ ᱢᱟᱱᱮ ᱫᱚᱢᱮ ᱦᱟᱸᱰᱮ ᱱᱟᱰᱮ ᱵᱩᱨᱩᱡᱽ ᱛᱟᱦᱮᱱ ᱛᱟᱠᱚᱣᱟ ᱥᱮ ᱟᱫᱚ ᱟᱢᱫᱟ ᱢᱟᱨᱟᱝ ᱢᱟᱴ ᱛᱚ ᱟᱫᱚ ᱫᱚᱢᱮ ᱜᱩᱰᱩ ᱠᱚᱠᱚ ᱛᱟᱦᱮᱱ ᱜᱮᱭᱟ᱾ ᱟᱫᱚ ᱮᱱᱛᱮ ᱨᱮᱦᱚᱸ ᱟᱫᱚ ᱤᱭᱟᱹ ᱠᱟᱫᱟ ᱠᱚ ᱵᱷᱩᱜᱟᱹᱜ ᱢᱮᱱᱟᱜᱼᱟ, ᱟᱫᱚ ᱡᱚᱛᱚ ᱡᱷᱚᱛᱚ ᱫᱟᱜ ᱟᱹᱛᱩ ᱪᱟᱵᱟᱜ ᱠᱟᱱᱟ, ᱵᱟᱝ ᱛᱟᱦᱮᱱ ᱠᱟᱱᱟ ᱦᱳᱭ ᱚᱱᱟ ᱠᱚᱠᱚ ᱧᱮᱞ ᱵᱟᱲᱟᱭ ᱫᱟᱠᱚ ᱵᱟᱜᱟᱣ ᱵᱟᱲᱟᱭ ᱫᱟᱠᱚ
ᱟᱪᱪᱷᱟ ᱛᱟᱦᱚᱞᱮ ᱚᱱᱠᱟ ᱜᱩᱰᱩ ᱠᱚᱫᱚ ᱵᱟᱠᱚ ᱥᱮᱸᱫᱽᱨᱟ ᱠᱚᱜᱮᱭᱟ ᱟᱯᱮ ᱥᱮᱫ ᱨᱮᱱ ᱦᱚᱲ ᱫᱚ
ᱥᱮᱸᱫᱽᱨᱟ ᱠᱚᱣᱟ ᱠᱚ ᱢᱟᱱᱮ ᱛᱤᱱᱟᱹᱜ ᱠᱚ ᱥᱮᱸᱫᱽᱨᱟ ᱠᱚᱣᱟ ᱟᱨ ᱜᱩᱰᱩ ᱫᱚ ᱵᱟᱠᱚ ᱪᱟᱵᱟᱜ ᱜᱮᱭᱟ ᱥᱮ ᱫᱤᱱᱟᱹᱢ ᱠᱚ ᱪᱟᱞᱟᱜ ᱨᱮᱦᱚ ᱵᱟᱠᱚ ᱪᱟᱵᱟᱜᱼᱟ ᱟᱞᱮᱥᱮᱫ ᱾ ᱠᱷᱚᱱᱟᱜ ᱮᱴᱟᱜ, ᱮᱴᱟᱜ ᱟᱹᱛᱩ ᱥᱮᱫ ᱠᱷᱚᱱᱟᱜ ᱠᱚ ᱦᱤᱡᱩᱜ ᱜᱮᱭᱟ, ᱟᱨ ᱟᱞᱮ ᱥᱮᱫ ᱠᱷᱚᱱᱟᱜ ᱱᱚᱝᱠᱟ ᱥᱮᱸᱫᱽᱨᱟ ᱠᱟᱛᱮᱫᱼᱼ ᱛᱮᱜ ᱠᱚ ᱪᱟᱞᱟᱜ ᱜᱮᱭᱟ, ᱮᱱᱛᱮ ᱨᱮᱦᱚᱸ ᱵᱟᱠᱚ ᱪᱟᱵᱟᱜ ᱠᱟᱱᱟ ᱠᱚ, ᱫᱚᱢᱮ ᱜᱩᱰᱩ ᱢᱮᱱᱟᱜ ᱠᱚᱣᱟ ᱚᱛ ᱜᱩᱰᱩ ᱫᱚᱢᱮ ᱠᱷᱟᱡ ᱫᱚ ᱫᱚᱢᱮ
ᱦᱮᱸ ᱟᱞᱮᱥᱮᱫ ᱦᱚᱸ ᱚᱱᱠᱟ ᱦᱮᱱᱟᱜ ᱫᱚ ᱦᱮᱱᱟᱜ ᱠᱚᱣᱟ ᱚᱱᱠᱟ ᱯᱟᱹᱥᱤ ᱠᱚᱞᱮ ᱚᱰᱟᱣ ᱵᱟᱲᱟ ᱠᱚᱣᱟ ᱚᱱᱠᱟᱛᱮ ᱟᱹᱰᱤ ᱜᱟᱱ ᱜᱮᱞᱮ ᱠᱚᱢ ᱠᱟᱜ ᱠᱚᱣᱟ ᱾
ᱟᱫᱚ ᱦᱚᱜᱼᱚᱭ ᱱᱤᱛᱳᱜ ᱛᱚ ᱫᱟᱜ ᱮᱫᱟᱭ ᱛᱚ, ᱟᱫᱚ ᱛᱟᱦᱚᱞᱮ ᱟᱫᱚ ᱩᱱᱠᱩ ᱜᱩᱰᱩ ᱠᱚ ᱩᱰᱩᱠᱚᱜ-ᱟ, ᱟᱫᱚ ᱡᱩᱫᱤ ᱢᱟᱡᱟᱱ ᱢᱟᱡᱟᱞ ᱧᱚᱜ ᱮᱢ ᱪᱟᱞᱟᱜᱼᱟ᱾